ᱦᱮᱸ ᱜᱚᱝᱠᱮ, ᱦᱮᱸ ᱦᱮᱞᱳ ᱡᱚᱦᱟᱨ ᱜᱮ ᱜᱚᱝᱠᱮ ᱾
ᱵᱮᱥ ᱜᱮᱭᱟᱵᱤᱱ ᱜᱚᱝᱠᱮ?
ᱦᱮᱸ ᱵᱮᱥ ᱫᱚᱞᱤᱧ ᱵᱮᱥ ᱵᱟᱲᱟᱜ ᱜᱮᱭᱟ᱾ ᱟᱵᱮᱱ ᱪᱮᱫ ᱞᱮᱠᱟ ᱵᱮᱱ ᱛᱟᱦᱮᱸ ᱵᱟᱲᱟᱭ ᱠᱟᱱᱟ ᱚᱱᱟ ᱜᱮ ᱞᱟᱹᱭ ᱵᱮᱱ ᱜᱚᱢᱠᱮ?
ᱟᱹᱞᱤᱧ ᱦᱚᱸ ᱵᱷᱟᱞᱮ ᱜᱮ ᱢᱮᱱᱟᱜ ᱞᱤᱧᱟᱹ ᱜᱚᱝᱠᱮ᱾
ᱪᱮᱫᱵᱮᱱ ᱪᱤᱠᱟ ᱵᱟᱲᱟᱭᱮᱫ ᱠᱟᱱᱟ ᱱᱤᱛᱚᱜ ᱫᱚ?
ᱱᱤᱛᱚᱜ ᱫᱚ ᱦᱮᱸ ᱠᱟᱹᱴᱤᱡ ᱫᱟᱬᱟ ᱵᱟᱲᱟᱜ ᱠᱟᱱᱟ ᱞᱤᱧ ᱱᱤᱛᱚᱜ ᱫᱚ,
ᱟᱪᱪᱷᱟ ᱟᱪᱪᱷᱟ, ᱚᱱᱟ ᱛᱮ ᱜᱮ ᱵᱮᱠᱜᱨᱟᱣᱩᱱᱰ ᱨᱮ ᱱᱟᱥᱮ ᱱᱟᱥᱮ
ᱦᱩᱸ ᱦᱩᱸ ᱦᱩᱸ᱾ ᱪᱮᱫ?
ᱟᱨ ᱪᱮᱫ ᱠᱚ ᱯᱮ ᱪᱤᱠᱟᱹ ᱵᱟᱲᱟᱭ ᱜᱮᱭᱟ ᱚᱱᱟ ᱜᱮ ᱞᱟᱹᱭ ᱢᱮ?
ᱚᱱᱮ ᱜᱚᱴᱟ ᱢᱟᱱᱮ ᱫᱟᱬᱟ ᱵᱟᱲᱟᱭ ᱜᱮᱭᱟᱞᱮ ᱟᱫᱚ ᱤᱥᱠᱩᱞ ᱴᱟᱭᱤᱢ ᱛᱚ ᱟᱫᱚ ᱠᱚᱲᱟ ᱠᱚ ᱤᱥᱠᱩᱞ ᱢᱟᱱᱮ ᱜᱤᱫᱽᱨᱟᱹ ᱠᱚ ᱤᱥᱠᱩᱞ ᱪᱟᱞᱟᱣ ᱠᱟᱱᱟ ᱠᱚ ᱥᱮ᱾
ᱦᱮᱸ ᱪᱮᱜ ᱪᱮᱫ ᱵᱮᱱ ᱞᱟᱹᱭ ᱠᱮᱫᱟ?
ᱡᱚᱢ ᱦᱩᱭᱱᱟ ᱱᱟ ᱜᱚᱢᱠᱮ ᱫᱟᱠᱟ?
ᱦᱮᱸ ᱫᱟᱠᱟ ᱩᱛᱩ ᱫᱚ ᱡᱚᱢ ᱵᱟᱲᱟ ᱫᱚ ᱦᱩᱭᱱᱟ, ᱟᱨ ᱟᱵᱮᱱ ᱫᱚᱵᱮᱱ ᱡᱚᱢ ᱵᱟᱲᱟ ᱠᱮᱫᱟ?
ᱦᱮᱞᱳ
ᱦᱮᱸ ᱡᱚᱢ ᱵᱟᱲᱟ ᱠᱮᱫᱟ ᱵᱮᱱ ᱟᱵᱮᱱ?
ᱡᱚᱢ ᱦᱳᱭᱱᱟ ᱜᱚᱝᱠᱮ?
ᱦᱮᱸ ᱡᱚᱢ ᱵᱟᱲᱟ ᱢᱟᱞᱤᱧ ᱡᱚᱢ ᱵᱟᱲᱟ ᱠᱮᱫᱟᱞᱤᱧ, ᱟᱵᱮᱱ ᱡᱚᱢ ᱵᱟᱲᱟ ᱠᱮᱫᱟ ᱵᱮᱱ?
ᱦᱮᱸ ᱡᱚᱢ ᱫᱚ ᱡᱚᱢ ᱵᱟᱲᱟ ᱠᱮᱫᱟᱞᱤᱧ᱾ ᱟᱹᱵᱤᱱ ᱪᱮᱫ ᱠᱚ ᱪᱤᱠᱟᱹ ᱫᱟᱹᱵᱤᱱ?
ᱮ ᱪᱮᱫᱞᱤᱧ ᱪᱮᱠᱟᱭᱟ ᱠᱟᱹᱢᱤ ᱵᱟᱲᱟᱭᱮᱫ ᱠᱟᱱᱟᱞᱮ᱾
ᱚ
ᱚᱲᱟᱜ ᱨᱮᱜᱮᱞᱮ ᱠᱟᱹᱢᱤ ᱵᱟᱲᱟᱭᱮᱜ ᱠᱟᱱᱟ᱾
ᱳ
ᱦᱳᱭ
ᱦᱩᱸ ᱦᱩᱸ ᱟᱨ ᱪᱟᱨᱟ ᱠᱚ ᱜᱤᱲᱤ ᱠᱮᱫᱟᱵᱤᱱ ᱥᱮ ᱪᱮᱫ ᱜᱚᱝᱠᱮ?
ᱪᱮᱫ
ᱪᱟᱨᱟ ᱠᱚ ᱜᱤᱲᱤ ᱠᱮᱫᱟ ᱵᱤᱱ?
ᱵᱟᱝ ᱜᱮ ᱟᱞᱮᱥᱮᱫ ᱫᱚ ᱪᱟ ᱟᱨ ᱚᱱᱟ ᱟᱱᱟᱨᱚᱥ ᱜᱮ ᱪᱟᱥ ᱦᱩᱭᱩᱜ ᱠᱟᱱᱟ ᱛᱚ ᱚᱱᱟ ᱛᱮ ᱟᱞᱮᱥᱮᱫ ᱫᱚ ᱚᱱᱟ ᱠᱚᱫᱚ ᱵᱟᱹᱱᱩᱜᱼᱟ᱾
ᱦᱲᱳ ᱠᱚ ᱵᱟ ᱨᱚᱦᱚᱭ ᱜᱮᱭᱟ ᱠᱚ ᱟᱯᱮ ᱥᱮᱫ?
ᱟᱞᱮ ᱥᱮᱫ ᱫᱚ ᱦᱩᱲᱩ ᱠᱚᱫᱚ ᱵᱟᱞᱮ ᱪᱟᱥᱚᱜ ᱜᱮᱭᱟ ᱵᱟᱝ ᱦᱩᱭᱩᱜ ᱜᱮᱭᱟ᱾
ᱚᱱᱛᱮ ᱫᱚ ᱦᱩᱭᱩᱜᱼᱟ ᱤᱭᱟᱹ ᱚᱱᱮ ᱪᱟ ᱟᱨ ᱤᱭᱟᱹ?
ᱟᱱᱟᱨᱚᱥ
ᱟᱱᱟᱨᱚᱥ
ᱦᱳᱭ
ᱵᱮᱥᱤ ᱚᱱᱟᱜᱮ ᱥᱚ ᱚᱱᱛᱮ ᱥᱚᱵᱽᱡᱤ ᱚᱱᱟ ᱠᱚ ᱪᱟᱥ ᱟᱠᱚ?
ᱦᱮᱸ ᱥᱚ ᱚᱱᱟ ᱠᱚᱫᱚ ᱚᱱᱟ ᱜᱮᱠᱚ ᱪᱟᱥᱟ ᱥᱚᱵᱡᱤ ᱫᱚ ᱢᱟᱡᱷᱮ ᱢᱟᱡᱷᱮ ᱠᱚᱠᱚ ᱪᱟᱥ ᱜᱮᱭᱟ᱾
ᱳ ᱛᱟᱣ ᱪᱮᱫ ᱥᱚᱵᱽᱡᱤ ᱪᱟᱥ ᱟᱠᱚ?
ᱟᱞᱮ ᱥᱮᱫ ᱫᱚ ᱚᱱᱟ ᱵᱷᱩᱴᱵᱷᱩᱴᱤ ᱛᱟᱯᱚᱨᱮ ᱦᱩᱭᱱᱟ ᱢᱟᱡᱷᱮ ᱢᱟᱡᱷᱮ ᱫᱚ ᱥᱟᱺᱜᱤᱧ ᱥᱟᱺᱜᱤ ᱧᱚᱜ ᱫᱚ ᱱᱟᱥᱮᱭᱟᱜ ᱦᱩᱭᱩᱜ ᱠᱟᱱᱟ ᱟᱞᱩ ᱛᱟᱯᱚᱨᱮ ᱵᱮᱸᱜᱟᱲ ᱦᱚᱸᱠᱚ ᱪᱟᱥ ᱜᱮᱭᱟ᱾ ᱛᱟᱯᱚᱨᱮ ᱡᱚᱢ ᱞᱟᱹᱜᱤᱫ ᱯᱟᱴᱟ ᱟᱲᱟᱜ ᱦᱚᱸᱠᱚ ᱪᱟᱥ ᱜᱮᱭᱟ᱾
ᱦᱚᱸ ᱦᱚᱸ
ᱦᱮᱸ ᱛᱟᱨᱯᱚᱨᱮ ᱦᱩᱭᱱᱟ ᱮᱱᱛᱮ ᱯᱩᱨᱟᱹᱭ ᱟᱲᱟᱜ, ᱛᱟᱯᱚᱨᱮ ᱚᱱᱛᱮ ᱦᱩᱭᱱᱟ ᱪᱟᱹᱭᱴᱷᱮᱞ ᱠᱚᱦᱚᱸ,
ᱦᱚᱸᱻ
ᱦᱳᱭ
ᱞᱩᱜᱩᱵᱩᱨᱩ ᱪᱟᱞᱟᱣ ᱠᱟᱱᱟᱵᱤᱱ ᱜᱚᱝᱠᱮ?
ᱟᱞᱤᱧ ᱱᱚᱸᱰᱮ ᱟᱹᱞᱤᱧᱢᱟ ᱚᱭᱮᱥᱴ ᱵᱮᱝᱜᱚᱞ ᱠᱷᱚᱱ ᱫᱟ ᱫᱟᱨᱡᱤᱞᱤᱝ ᱠᱷᱚᱱᱞᱤᱧ ᱯᱟᱲᱟᱜ ᱠᱟᱱᱟ ᱛᱚ ᱚᱱᱟᱛᱮ ᱛᱚᱵᱮ ᱫᱚ ᱵᱟᱹᱞᱤᱧ ᱪᱟᱞᱟᱣ ᱵᱟᱲᱟ ᱟᱠᱟᱱᱟ᱾
ᱵᱚᱨᱚ ᱯᱟᱛᱟ?
ᱵᱟᱝᱜᱮ
ᱚ ᱟᱨ ᱦᱩᱞ ᱢᱟᱦᱟ ᱪᱤᱠᱟᱹ ᱪᱮᱫᱠᱟ ᱦᱩᱭᱱᱟ ᱜᱚᱝᱠᱮ?
ᱦᱮᱸ ᱵᱷᱩᱞ ᱢᱟ ᱠᱚᱫᱚ ᱟᱹᱰᱤ ᱱᱟᱯᱟᱭ ᱜᱮᱞᱮ ᱦᱩᱸ ᱠᱚᱨᱟᱣ ᱵᱟᱲᱟ ᱠᱮᱫᱟ, ᱛᱟᱯᱚᱨᱮ ᱵᱚᱸᱜᱟ ᱵᱩᱨᱩ ᱦᱩᱭᱱᱟ ᱛᱟᱯᱚᱨᱮ ᱢᱟᱞᱟᱫᱟᱱ ᱠᱚ ᱦᱩᱭ ᱵᱟᱲᱟᱭᱮᱱᱟ ᱛᱟᱯᱚᱨᱮ ᱱᱟᱥᱮᱭᱟᱜ ᱨᱮᱞᱤ ᱛᱟᱦᱮᱸ ᱞᱮᱱ ᱛᱟᱞᱮᱭᱟ ᱨᱮᱞᱤ ᱵᱟᱲᱟ ᱠᱟᱛᱮᱫ ᱥᱮᱭᱟᱜ ᱯᱨᱳᱜᱨᱟᱢ ᱰᱮ ᱰᱮᱡ ᱞᱮ ᱫᱚᱦᱚ ᱞᱮᱫᱟ ᱚᱱᱟ ᱫᱚ ᱠᱷᱟᱹᱞᱤ ᱟᱜ ᱯᱟᱹᱲᱤ ᱛᱩᱧ ᱨᱟᱯᱩ ᱛᱟᱦᱮᱸ ᱞᱮᱱᱟ! ᱵᱟᱵᱟ ᱛᱟᱠᱚ ᱞᱟᱹᱜᱤᱫ ᱟᱨ ᱜᱚᱜᱚ ᱛᱟᱠᱚ ᱞᱟᱹᱜᱤᱫ ᱦᱚᱸ ᱢᱟᱹᱭ ᱵᱤᱴᱤ ᱛᱟᱠᱚ ᱞᱟᱹᱜᱤᱫ ᱦᱚᱸ ᱾ ᱟᱨ‌‌ ᱱᱚᱛᱮ ᱦᱩᱭᱱᱟ ᱢᱟᱹᱭ ᱛᱟᱠᱚ ᱞᱟᱹᱜᱤᱫ ᱟᱨᱦᱚᱸ ᱛᱟᱦᱮᱸ ᱞᱮᱱᱟ ᱱᱚᱛᱮ ᱠᱟᱸᱰᱟ ᱫᱟᱞ ᱨᱟᱹᱯᱩᱫ ᱚᱱᱟ ᱚᱱᱟᱜᱮ ᱯᱨᱚᱛᱤᱡᱳᱜᱤᱛᱟ ᱛᱟᱦᱮᱸ ᱞᱮᱱᱟ ᱟᱨ ᱠᱚᱭᱮᱠᱴᱤ ᱠᱩᱭᱤᱪ ᱨᱮᱱᱟᱜ ᱛᱟᱦᱮᱸ ᱞᱮᱱᱟ ᱾ ᱢᱟᱱᱮ ᱠᱚᱳᱥᱪᱮᱱ ᱯᱨᱚᱥᱱᱚ ᱩᱛᱚᱨ ᱱᱟᱜ
ᱦᱩᱸ ᱦᱩᱸ ᱦᱩᱸ
ᱦᱳᱭ ᱛᱟᱯᱚᱨᱮ ᱜᱮᱞᱮ ᱪᱟᱵᱟ ᱵᱟᱲᱟ ᱠᱟᱫᱟ ᱟᱨ ᱟᱯᱮ ᱫᱚ ᱪᱮᱫ ᱞᱮᱠᱟ ᱯᱮ ᱢᱟᱱᱟᱣ ᱵᱟᱲᱟ ᱠᱮᱫᱟ? ᱢᱟ ᱠᱟᱹᱴᱤᱡ ᱞᱟᱹᱭ ᱛᱟᱞᱟᱝ ᱢᱮ
ᱦᱮᱸ ᱦᱮᱞᱳ
ᱦᱮᱸ ᱪᱮᱫ ᱞᱮᱠᱟ ᱯᱮ ᱢᱟᱱᱟᱣ ᱵᱟᱲᱟ ᱠᱮᱫᱟ ᱟᱯᱮ ᱫᱚ ᱦᱩᱞ ᱢᱟᱦᱟ ᱚᱱᱟᱜᱮ ᱠᱟᱹᱴᱤᱡ ᱞᱟᱹᱭ ᱛᱟᱞᱟᱝ ᱢᱮ
ᱦᱩᱞ ᱢᱟᱦᱟ ᱟᱞᱮ ᱥᱮᱫ ᱦᱚᱸ ᱵᱷᱟᱞᱮ ᱛᱮᱜᱤ ᱵᱷᱟᱞᱮᱜᱮ ᱢᱟᱱᱮ ᱯᱟᱞᱟᱣ ᱠᱮᱫᱟ ᱠᱚ ᱟᱹᱰᱤ ᱵᱷᱟᱞᱮ ᱛᱮᱜᱮ ᱢᱟᱱᱮ ᱦᱩᱭᱱᱟ ᱛᱟᱞᱮ ᱱᱤᱭᱟᱹ ᱵᱟᱨ ᱱᱤᱭᱟᱹᱵᱟᱨ ᱫᱚ ᱥᱟᱺᱜᱤᱧ ᱤᱭᱟᱹ ᱦᱚᱲ ᱠᱚᱦᱚᱸ ᱟᱹᱰᱤ ᱡᱳᱨ ᱦᱮᱡᱱᱟ ᱠᱚ
ᱟᱪᱪᱷᱟ ᱟᱪᱪᱷᱟ
ᱟᱵᱤᱱ ᱫᱚ ᱪᱮᱜ ᱡᱷᱟᱲᱠᱷᱟᱱ ᱠᱷᱚᱡ ᱵᱮᱱ ᱨᱚᱲᱮᱜ ᱠᱟᱱᱟ ᱾
ᱦᱮᱸ ᱡᱷᱟᱲᱠᱷᱚᱸᱰ ᱠᱷᱚᱱᱜᱮ ᱨᱚᱲ ᱠᱟᱱᱟᱞᱤᱧ
ᱟᱪᱪᱷᱟ ᱟᱪᱪᱷᱟ ᱟᱪᱪᱷᱟ ᱟᱨ ᱟᱯᱮ ᱥᱮᱫ ᱫᱚ ᱩᱞ ᱠᱟᱱᱴᱷᱟᱲ ᱦᱩᱭᱩᱜ ᱜᱮᱭᱟ ᱥᱮ ᱵᱟᱝ?
ᱩᱞ ᱠᱟᱱᱛᱷᱟᱲ ᱫᱚ ᱩᱱᱟᱹᱜ ᱩᱞ ᱠᱟᱱᱴᱷᱟᱲ ᱦᱩᱭ ᱫᱚ ᱦᱩᱭᱩᱜᱼᱟ ᱢᱟᱱᱮ ᱵᱮᱥᱤᱨ ᱵᱷᱟᱜᱽ ᱫᱚ ᱵᱟᱝ ᱵᱟᱹᱱᱩᱜ ᱜᱮᱭᱟ ᱩᱞ ᱠᱟᱱᱴᱷᱟᱲ ᱫᱟᱨᱮ ᱫᱚ ᱢᱟᱱᱮ ᱢᱮᱱᱟᱜ ᱫᱚ ᱢᱮᱱᱟᱜᱼᱟ ᱩᱱᱟᱹᱜ ᱫᱚ ᱵᱟᱹᱱᱩᱜᱼᱟ ᱩᱞ ᱠᱟᱱᱴᱟᱲ ᱫᱟᱲᱮ
ᱟᱪᱪᱷᱟ ᱟᱪᱪᱷᱟ ᱟᱫᱚ ᱠᱟᱱᱴᱷᱟᱲ ᱠᱚᱵᱮᱱ ᱡᱚᱢ ᱵᱟᱲᱟ ᱠᱮᱫᱟ ᱥᱮ ᱵᱟᱝ?
ᱦᱮᱸ ᱡᱚᱢ ᱵᱟᱲᱟ ᱠᱮᱫᱟᱞᱤᱧ ᱠᱟᱱᱴᱷᱟᱲ ᱫᱚ ᱟᱹᱵᱤᱱᱦᱚ ᱡᱚᱢ ᱵᱟᱲᱟ ᱠᱮᱫᱟᱵᱤᱱ ᱜᱚᱝᱠᱮ
ᱦᱮᱸ ᱠᱟᱱᱴᱷᱟᱲ ᱫᱟᱨᱮ ᱠᱚᱨᱮ ᱡᱚ ᱵᱟᱲᱟᱣ ᱟᱠᱟᱱᱟ ᱛᱚ ᱟᱨ ᱵᱤᱞᱤ ᱵᱟᱲ ᱠᱟᱱᱟ ᱚᱱᱟ ᱨᱮᱭᱟᱜ ᱥᱚ ᱦᱤᱡᱩᱜ ᱠᱟᱱ ᱠᱷᱟᱡ ᱟᱨ ᱢᱚᱱ ᱵᱟᱝ ᱚᱱᱠᱟ ᱞᱮᱱᱟ ᱮᱠᱫᱚᱢ ᱡᱚᱡᱚᱢ ᱜᱮ ᱥᱟᱱᱟ ᱠᱟᱱᱟ ᱚᱱᱟᱛᱮ ᱫᱟᱨᱮ ᱨᱮ ᱫᱮᱡ ᱠᱟᱛᱮᱫ ᱯᱷᱮᱰ ᱠᱟ ᱠᱟᱛᱮᱫ ᱡᱚᱢ ᱵᱟᱲᱟ ᱦᱩᱭ ᱮᱱᱟ ᱟᱹᱰᱤ ᱵᱮᱥ ᱵᱩᱡᱷᱟᱹᱜ ᱠᱟᱱᱟ ᱮᱠᱫᱚᱢ ᱟᱹᱰᱤ ᱥᱤᱵᱤᱞ
ᱦᱩᱸ
ᱦᱳᱭ
ᱱᱤᱪᱚᱞ ᱱᱟᱯ ᱥᱤᱵᱤᱞ ᱜᱮᱭᱟ
ᱦᱮᱸ ᱦᱮᱸ ᱦᱮᱸ
ᱦᱩᱸ ᱟᱨ ᱟᱯᱮᱥᱮᱫ ᱪᱮᱫ? ᱫᱟᱨᱮ ᱯᱟᱞᱟ ᱠᱚ ᱢᱮᱱᱟᱜ ᱜᱮᱭᱟ ᱟᱯᱮᱥᱮᱫ
ᱟᱨ ᱫᱟᱨᱮ ᱠᱩ ᱦᱩᱭᱱᱟ ᱱᱚᱛᱮ ᱩᱞ ᱠᱟᱱᱴᱷᱟᱲ ᱦᱩᱭᱱᱟ ᱛᱟᱯᱚᱨᱮ ᱱᱚᱛᱮ ᱰᱟᱵ ᱫᱟᱨᱮ ᱠᱚ ᱦᱮᱱᱟᱜ ᱜᱮᱭᱟ
ᱛᱟᱯᱚᱨᱮ ᱱᱚᱛᱮ ᱦᱩᱭᱱᱟ ᱞᱤᱪᱩ ᱫᱟᱨᱮ ᱦᱚᱸ ᱦᱩᱭᱩᱜ ᱜᱮᱭᱟ
ᱚ
ᱦᱮᱸ ᱞᱤᱪᱩ ᱠᱚᱵᱮᱱ ᱡᱚᱢ ᱵᱟᱲᱟ ᱠᱟᱜ ᱜᱮᱭᱟ ᱛᱚ
ᱦᱩᱸ
ᱟᱪᱪᱷᱟ ᱟᱪᱪᱷᱟ ᱟᱨ ᱚᱱᱛᱮ ᱵᱟᱝ ᱪᱟᱥᱚᱜ ᱜᱮᱭᱟ ᱛᱚ ᱚᱱᱛᱮ ᱪᱟᱥᱚᱜ ᱜᱮᱭᱟ?
ᱠᱤᱪᱷᱩ ᱠᱷᱚᱱ ᱱᱚᱛᱮ ᱫᱚ ᱪᱟᱥ ᱫᱚ ᱪᱟᱥ ᱟᱠᱚ ᱢᱟᱱᱮ ᱩᱱᱟᱹᱜ ᱫᱚ ᱵᱟᱝ ᱪᱟᱥᱟᱠᱚ
ᱟᱪᱪᱷᱟ ᱟᱪᱪᱷᱟ ᱱᱤᱭᱟᱹ ᱵᱟᱨ ᱫᱚ ᱩᱞ ᱠᱚᱵᱮᱱ ᱡᱚᱢ ᱵᱟᱲᱟ ᱞᱮᱫᱟ ᱥᱮ ᱵᱟᱝ?
ᱦᱮᱸ ᱡᱚᱢ ᱫᱚ ᱡᱚᱢ ᱵᱟᱲᱟ ᱠᱮᱫᱟᱞᱤᱧ ᱡᱟ ᱩᱞ ᱮᱢᱚᱱ ᱵᱤᱞᱤ ᱠᱟᱱᱟ ᱡᱚᱢᱜᱮ ᱥᱟᱱᱟ ᱟᱱᱤᱡ ᱠᱟᱱᱟ
ᱟᱪᱪᱷᱟ ᱟᱪᱪᱷᱟ ᱟᱨ ᱪᱮᱜ ᱠᱚ ᱢᱮᱛᱟᱜ ᱠᱟᱱ ᱠᱟᱴᱟᱜ ᱩᱞ ᱵᱮᱱ ᱡᱚᱢ ᱜᱮᱭᱟ ᱟᱵᱮᱱ ᱫᱚ ᱡᱟᱹᱥᱛᱤ ᱫᱚ
ᱦᱮᱸ
ᱚᱠᱟᱴᱟᱜ ᱧᱩᱛᱩᱢ ᱵᱟᱞᱟ ᱩᱞ ᱵᱮᱱ ᱡᱚᱢ ᱜᱮᱭᱟᱵᱮᱱ ᱡᱟᱹᱥᱛᱤ?
ᱡᱮᱢᱚᱱ ᱦᱩᱭᱱᱟ ᱮᱱᱛᱮ ᱱᱚᱛᱮ ᱦᱩᱭᱱᱟ ᱵᱮᱨᱮᱞ ᱩᱞ ᱦᱚᱸ ᱚᱠᱚᱭ ᱠᱚᱫᱚ ᱟᱹᱰᱤ ᱨᱟᱸᱜᱟ ᱠᱚ ᱡᱚᱢ ᱜᱮᱭᱟ ᱚᱠᱚᱭ ᱠᱚᱫᱚ ᱵᱤᱞᱤ ᱩᱞ ᱦᱚᱸ ᱟᱹᱰᱤ ᱨᱟᱸᱜᱟ ᱠᱚ ᱡᱚᱢ ᱜᱮᱭᱟ᱾
ᱩᱸ
ᱦᱳᱭ
ᱪᱮᱫ ᱠᱟ ᱩᱫᱽᱜᱟᱹᱨᱟᱱᱤᱡ ᱠᱟᱱᱟ ᱜᱚᱝᱠᱮ
ᱦᱮᱸ ᱩᱫ ᱪᱮᱫ ᱵᱮᱱ ᱢᱮᱱ ᱠᱮᱫᱟ? ᱦᱟᱭᱨᱮ ᱱᱚᱛᱮ ᱟᱹᱰᱤ ᱨᱟᱸᱜᱟ ᱥᱤᱛᱩᱝ ᱠᱟᱱᱟ ᱟᱞᱮᱥᱮᱫ ᱢᱟ ᱵᱟᱭ ᱫᱟᱜ ᱵᱟᱲᱟᱭ ᱜᱮᱭᱟ ᱛ ᱛᱮᱦᱤᱧᱮ ᱫᱟᱜ ᱟᱠᱟᱫᱟ᱾ ᱛᱤᱦᱧᱮ ᱫᱟᱜ ᱟᱠᱟᱫ ᱠᱷᱟᱡ ᱢᱟ ᱟᱨᱚ ᱮᱢᱚᱱ ᱨᱤᱢᱤᱞ ᱟᱠᱟᱫᱟᱭ ᱛᱚ, ᱚᱱᱟᱛᱮ ᱦᱟᱭ ᱨᱮ ᱟᱹᱰᱤ ᱨᱟᱸᱜᱟ ᱜᱚᱨᱚᱢ ᱵᱩᱡᱷᱟᱹᱜ ᱠᱟᱱᱟ᱾
ᱛᱦᱮᱧ ᱴᱩᱠᱩ ᱫᱟᱜ ᱠᱮᱫᱟᱭ?
ᱦᱮᱸ
ᱟᱞᱮ ᱟᱞᱮ ᱥᱮᱫ ᱦᱚᱱ ᱚᱱᱛᱮ ᱫᱚ ᱤᱭᱟᱹ ᱛᱮ ᱟᱞᱮᱥᱮᱫ ᱫᱚ ᱢᱟᱫᱷᱮᱨ ᱠᱷᱚᱱᱟᱜ ᱫᱟᱜ ᱮᱫᱟ᱾
ᱮᱸ ᱟᱞᱮᱥᱮᱫ ᱫᱚ ᱛᱤᱦᱤᱧ ᱜᱤ ᱠᱷᱟᱞᱤ ᱫᱟᱜ ᱠᱮᱫᱟ ᱵᱟᱝᱠᱷᱟᱱ ᱢᱤᱫ ᱦᱟᱯᱛᱟ ᱠᱷᱚᱱᱟᱜ ᱫᱟᱜ ᱜᱮ ᱵᱟᱹᱱᱩᱜᱼᱟ ᱮᱠᱫᱚᱢ
ᱛᱟᱦᱞᱮ ᱡᱮᱢᱚᱱ ᱪᱟᱥ ᱟᱠᱚ ᱥᱚᱵᱽᱡᱤ ᱢᱟᱱᱮ ᱤᱭᱟᱹ ᱠᱚ ᱚᱠᱟᱨᱮ ᱧᱟᱢᱟᱠᱚ ᱫᱟᱜ ᱫᱚ?
ᱫᱟᱜ ᱟᱞᱮ ᱥᱮᱫ ᱨᱮᱢᱟ ᱥᱚᱵᱽᱡᱤ ᱠᱚᱫᱚ ᱩᱱᱟᱹᱜ ᱵᱟᱞᱮ ᱪᱟᱥ ᱵᱟᱲᱟᱭ ᱜᱮᱭᱟ ᱛᱚ, ᱟᱫᱚ ᱚᱱᱟ ᱜᱟᱰᱟ ᱟᱲᱮ ᱟᱲᱮ ᱛᱮᱜᱮ ᱠᱚ ᱪᱟᱥ ᱵᱟᱲᱟᱭ ᱜᱮᱭᱟ᱾ ᱵᱟᱝᱠᱷᱟᱱ ᱫᱚ ᱟᱞᱮᱥᱮᱫ ᱫᱚ ᱥᱚᱵᱽᱡᱤ ᱠᱚᱫᱚ ᱩᱱᱟᱹᱜ ᱵᱟᱝ ᱪᱟᱥ ᱵᱟᱲᱟᱭ ᱜᱮᱭᱟᱞᱮ ᱢᱟᱱᱮ ᱚᱲᱟᱜ ᱯᱷᱮᱰ ᱯᱷᱮᱰ ᱛᱮᱞᱮ ᱪᱟᱥ ᱵᱟᱲᱟᱭ ᱜᱮᱭᱟ ᱢᱟ ᱠᱷᱟᱹᱞᱤ ᱟᱞᱮ ᱫᱚ ᱡᱚᱢ ᱞᱟᱹᱜᱤᱫ᱾
ᱚ
ᱦᱳᱭ ᱟᱨ ᱚᱞ ᱯᱟᱲᱦᱟᱣ ᱟᱠᱟᱱ ᱜᱮᱭᱟ ᱵᱤᱱ ᱥᱮ ᱵᱟᱝ?
ᱦᱩᱸ
ᱚᱞ ᱯᱟᱲᱟᱣ ᱚᱞ ᱯᱟᱲᱟᱣ ᱫᱚ ᱛᱤᱱᱟᱹᱜ ᱫᱷᱟᱹᱨᱤᱡ
ᱚᱞ ᱯᱟᱲᱦᱟᱣ ᱫᱚ ᱟᱹᱞᱤᱧ ᱱᱚᱜᱼᱚᱭ ᱠᱚᱞᱮᱡᱽ ᱨᱮ ᱯᱟᱲᱦᱟᱜ ᱠᱟᱱᱟ ᱞᱤᱧ?
ᱟᱪᱪᱷᱟ ᱟᱪᱪᱷᱟ ᱟᱪᱪᱷᱟ ᱚᱞᱪᱤᱠᱤ ᱛᱮᱜᱮ ᱥᱮ
ᱦᱮᱸ ᱦᱮᱸ ᱚᱞ ᱪᱤᱠᱤ ᱛᱮᱜᱮ ᱚᱞ ᱪᱤᱠᱤ᱾
ᱚᱞ ᱪᱤᱠᱤ ᱛᱮᱜᱮ ᱦᱟᱸᱝ
ᱟᱹᱵᱤᱱ ᱫᱚ ᱛᱤᱱᱟᱹᱜ ᱴᱟ ᱯᱟᱲᱦᱟᱜ ᱠᱟᱱᱟ ᱵᱤᱱ ᱥᱮ ᱵᱟᱹᱜᱤ ᱠᱟᱫᱟ ᱵᱤᱱ
ᱟᱹᱞᱤᱧ ᱫᱚ ᱱᱤᱛᱚᱜ ᱫᱚ ᱵᱟᱹᱞᱤᱧ ᱯᱟᱲᱦᱟᱜ ᱠᱟᱱᱟ, ᱟᱹᱞᱤᱧ ᱢᱟ ᱵᱮᱝᱜᱽᱞᱤ ᱢᱤᱰᱤᱭᱟᱢ ᱛᱮᱞᱤᱧ ᱯᱟᱲᱦᱟᱣ ᱵᱟᱲᱟᱟᱣ ᱠᱟᱱᱟ ᱛᱚ᱾ ᱚᱱᱟ ᱛᱮ ᱢᱟᱱᱮ ᱮ ᱪᱮᱥ ᱮᱢ ᱠᱟᱛᱮᱫ ᱟᱨ ᱵᱟᱹᱞᱤᱧ ᱯᱟᱲᱦᱟᱣ ᱟᱠᱟᱱᱟ ᱯᱷᱮᱢᱮᱞᱤ ᱨᱮᱭᱟᱜ ᱱᱟᱥᱮᱭᱟᱜ ᱮᱸᱴᱠᱮᱴᱚᱬᱮ ᱛᱟᱦᱮᱸ ᱞᱮᱱᱟ ᱛᱚ ᱚᱱᱟᱛᱮ ᱵᱟᱹᱞᱤᱧ ᱯᱟᱲᱦᱟᱣ ᱫᱟᱲᱮᱭᱟᱫᱟ᱾ ᱟᱨ ᱟᱵᱮᱱ ᱢᱟ ᱟᱭᱩ ᱟᱲᱟᱝ ᱛᱮ ᱛᱮᱵᱮᱱ ᱯᱟᱲᱦᱟᱣ ᱟᱠᱟᱱᱟ ᱟᱹᱰᱤ ᱢᱟ ᱥᱟᱨᱦᱟᱣ ᱡᱮ ᱟᱭᱩ ᱟᱲᱟᱝ ᱛᱮᱵᱮᱱ ᱯᱟᱲᱦᱟᱣ ᱟᱠᱟᱱᱟ ᱟᱵᱚ ᱥᱟᱱᱛᱟᱞ ᱥᱚᱢᱟᱡᱽ ᱞᱟᱹᱜᱤᱫ ᱫᱚ ᱟᱭᱳ ᱟᱲᱟᱝ ᱛᱮ ᱯᱟᱲᱦᱟᱣ ᱫᱚ ᱟᱹᱰᱤ ᱱᱤᱦᱟᱹᱛᱤ ᱡᱟᱹᱨᱩᱨᱤ ᱠᱟᱱᱟ᱾ ᱦᱚᱭ
ᱟᱨ ᱤᱭᱟᱹ ᱵᱟᱯᱞᱟ ᱠᱟᱱᱟ ᱵᱮᱱ ᱥᱮ ᱪᱮᱫ ᱜᱚᱢᱠᱮ?
ᱟᱹᱞᱤᱧ ᱵᱟᱯᱞᱟᱼ ᱴᱟᱯᱞᱟ ᱫᱚ ᱦᱩᱭ ᱵᱟᱲ ᱟᱠᱟᱱ ᱜᱮᱭᱟ᱾ ᱦᱚᱭ
ᱛᱟᱦᱚᱞᱮ ᱱᱤᱛᱚᱜ ᱫᱚ ᱢᱟᱱᱮ ᱰᱟᱨᱡᱤᱞᱤᱝ ᱨᱮ ᱚᱲᱟᱜ ᱛᱟᱵᱤᱱ
ᱟᱞᱮ ᱰᱤᱥᱴᱤᱠ ᱫᱚ ᱟᱞᱮᱭᱟᱜ ᱯᱟᱲᱟᱜ ᱠᱟᱱᱟ ᱩᱛᱛᱚᱨ ᱫᱤᱱᱟᱡᱽᱯᱩᱨ ᱟᱨ ᱫᱟᱨᱡᱤᱞᱤᱝ ᱛᱟᱞᱟᱨᱮ ᱟᱹᱞᱤᱧ ᱫᱚ ᱦᱮᱱᱟᱜ ᱞᱤᱧᱟᱹ᱾
ᱳ
ᱢᱟᱱᱮ ᱚᱱᱟ ᱜᱟᱰᱟ ᱟᱲᱮ ᱨᱮᱜᱮ ᱟᱞᱮᱭᱟᱜ ᱚᱲᱟᱜ ᱫᱚ ᱦᱮᱱᱟᱜᱼᱟ᱾ ᱱᱚᱛᱮ ᱦᱩᱭᱱᱟ ᱟᱞᱮᱫᱚ ᱫᱟᱨᱡᱤᱞᱤᱝ ᱰᱮᱥ ᱴᱤᱠ ᱟᱨ ᱫᱟᱨᱡᱤᱞᱤᱝ ᱟᱨ ᱩᱛᱛᱚᱨ ᱫᱤᱱᱟᱡᱽᱯᱩᱨ ᱟᱨ ᱵᱟᱝᱞᱟᱫᱮᱥ ᱮᱠᱫᱚᱢ ᱛᱟᱞᱟᱨᱮ ᱦᱮᱱᱟᱜ ᱞᱤᱧᱟ᱾
ᱦᱮᱸ ᱦᱩᱸ
ᱦᱮᱸ ᱢᱟᱱᱮ ᱱᱚᱛᱮ ᱢᱤᱫ ᱠᱤᱞᱳᱢᱤᱴᱟᱨᱮᱢ ᱪᱟᱞᱟᱣ ᱞᱮᱱᱠᱷᱟᱱ ᱜᱮ ᱟᱢ ᱩᱛᱚᱨ ᱫᱤᱱᱟᱡᱽᱯᱩᱨ ᱮᱢ ᱪᱟᱞᱟᱜᱼᱟ ᱱᱚᱛᱮ ᱢᱤᱫ ᱠᱤᱞᱳᱢᱤᱴᱟᱨ ᱮᱢ ᱪᱟᱞᱟᱣ ᱞᱮᱱᱟᱱ ᱜᱮ ᱫᱟᱨᱡᱤᱞᱤᱝ ᱨᱮᱢ ᱪᱟᱞᱟᱜᱼᱟ ᱱᱚᱛᱮ ᱢᱤᱫ ᱠᱤᱞᱳᱢᱤᱴᱟᱨᱮᱢ ᱵᱚᱞᱚ ᱞᱮᱠᱷᱟᱱ ᱜᱮ ᱵᱟᱝᱞᱟᱫᱮᱹᱥᱮᱢ ᱵᱚᱞᱚᱜᱼᱟ
ᱦᱮᱸ
ᱨᱮ ᱦᱮᱱᱟᱜ ᱞᱮᱭᱟ
ᱦᱩᱸ ᱦᱩᱸ
ᱦᱳᱭ
ᱟᱨ ᱚᱲᱟᱜ ᱨᱮ ᱚᱠᱚᱭ ᱚᱠᱚᱭ ᱢᱮᱱᱟᱜ ᱠᱚᱣᱟ ᱜᱚᱝᱠᱮ
ᱚᱲᱟᱜ ᱨᱮᱫᱚ ᱜᱚᱜᱚᱼᱵᱟᱵᱟ ᱵᱚᱭᱦᱟ ᱢᱤᱥᱨᱟ ᱡᱷᱚᱛᱚ ᱜᱮ ᱦᱮᱱᱟᱜ ᱞᱮᱭᱟ
ᱚ
ᱦᱳᱭ
ᱛᱟᱦᱞᱮ ᱱᱤᱛᱚᱜ ᱫᱚ ᱪᱤᱠᱟᱹᱭ ᱫᱟᱵᱤᱱ
ᱱᱤᱛᱚᱜ ᱫᱚᱞᱤᱧ ᱠᱟᱹᱢᱤ ᱵᱟᱲᱟᱭ ᱜᱮᱭᱟ ᱢᱟᱱᱮ ᱮᱠᱟᱣᱩᱱᱴ ᱨᱮᱧ ᱮᱠᱟᱣᱩᱱᱴᱤᱝ ᱵᱮᱱ ᱵᱩᱡᱷᱟᱹᱣ ᱟᱠᱟᱫ ᱜᱮᱭᱟ ᱛᱚ ᱦᱤᱥᱟᱹᱵᱽ ᱴᱤᱥᱟᱹᱵᱽ ᱨᱮᱭᱟᱜ ᱟᱞᱤᱧ ᱠᱟᱹᱢᱤ ᱵᱟᱲᱟᱭ ᱜᱮᱭᱟ ᱢᱟᱱᱮ ᱮᱠᱟᱣᱩᱱᱴᱤᱝ ᱞᱟᱭᱤᱱ ᱠᱟᱹᱢᱤ ᱠᱟᱱᱟ ᱫᱚᱠᱟᱱ ᱨᱮ ᱢᱟᱹᱟᱞᱤᱠᱟᱜ ᱫᱚᱠᱟᱱ ᱨᱮᱞᱤᱧ ᱠᱟᱹᱢᱤ ᱠᱟᱱᱟ
ᱦᱩᱸ ᱦᱩᱸ ᱦᱩ ᱱᱤᱛᱚᱜ ᱫᱚ ᱫᱚᱠᱟᱱ ᱨᱮ ᱢᱮᱱᱟᱜ ᱵᱤᱱᱟ ᱥᱮ ᱚᱲᱟᱜ ᱨᱮ
ᱱᱤᱛᱚᱜ ᱫᱚ ᱫᱚᱠᱟᱱ ᱨᱮᱜᱮ ᱦᱮᱱᱟᱜ ᱞᱤᱧᱟᱹ ᱫᱚᱠᱟᱱ ᱨᱮ ᱢᱟᱱᱮ ᱡᱚᱢ ᱨᱮᱭᱟᱜ ᱚᱠᱛᱚ ᱦᱩᱭ ᱮᱱᱟ ᱛᱚ ᱟᱫᱚ ᱚᱱᱟ ᱱᱟᱥᱮᱭᱟᱜ ᱚᱱᱟ ᱨᱮᱥᱴ ᱠᱟᱱᱟᱞᱤᱧ
ᱚ
ᱦᱮᱸ ᱡᱤᱨᱟᱹᱣ ᱵᱟᱲᱟ ᱠᱟᱱᱟᱞᱤᱧ ᱢᱤᱫ ᱜᱷᱟᱱᱴᱟ ᱞᱮᱠᱟ ᱚᱠᱛᱚ ᱞᱤᱧ ᱧᱟᱢᱮᱫ ᱠᱟᱱᱟ ᱫᱚ ᱡᱚᱢ ᱨᱮᱱᱟᱜ ᱚᱱᱟ ᱡᱚᱢ ᱛᱟᱲᱟᱠ ᱨᱮᱜᱮ ᱞᱤᱧ ᱯᱷᱳᱱ ᱵᱟᱲᱟᱭᱮᱫ ᱠᱟᱱᱟ
ᱚ ᱦᱮᱸ ᱦᱮᱸ
ᱦᱮᱸ ᱧᱤᱫᱟᱹ ᱥᱮᱫ ᱯᱷᱨᱤ ᱵᱤᱱ ᱛᱟᱦᱮᱸᱱ ᱜᱮᱭᱟ ᱛᱚ ᱧᱤᱫᱟᱹ ᱥᱮᱫ
ᱦᱮᱸ ᱧᱤᱫᱟᱹ ᱥᱮᱫ ᱯᱷᱤᱨᱤ ᱛᱟᱦᱮᱱᱟ ᱞᱤᱧ ᱥᱚᱵ ᱥᱚᱢᱚᱭ
ᱚ ᱢᱟᱱᱮ ᱦᱟᱱᱛᱮ ᱥᱟᱛᱴᱟ ᱯᱚᱨᱮ ᱫᱚ
ᱦᱮᱸ ᱥᱟᱛᱴᱟ ᱯᱚᱨᱮ ᱫᱚ ᱯᱷᱤᱨᱤ ᱜᱮ ᱛᱟᱦᱮᱱᱟ ᱞᱤᱧ
ᱚ ᱴᱷᱤᱠᱜᱮᱭᱟ ᱦᱟᱸᱜ ᱩᱱ ᱥᱚᱢᱚᱭ ᱜᱮᱞᱤᱧ ᱯᱷᱳᱱ ᱫᱟᱲᱮᱭᱟᱜ ᱠᱷᱟᱱ ᱞᱤᱧ ᱯᱷᱳᱱᱟ ᱦᱟᱸᱜ ᱟᱹᱵᱤᱱ ᱞᱤᱧ ᱯᱷᱳᱱ ᱵᱤᱱᱟ ᱞᱤᱧ ᱡᱩᱫᱤ ᱵᱮᱱ ᱯᱷᱨᱤ ᱵᱮᱱ ᱛᱟᱦᱮᱸᱱ ᱠᱷᱟᱡ ᱵᱮᱱ ᱠᱚᱞ ᱵᱮᱱ ᱨᱟᱠᱟᱵ ᱠᱮᱫ ᱜᱮ ᱢᱮᱥᱮᱡ ᱟᱹᱞᱤᱧ ᱦᱟᱜ ᱦᱳᱣᱟᱴᱥᱮᱯ ᱨᱮᱜᱮ
ᱤᱧ ᱥᱟᱞᱟᱜ ᱨᱚᱲ ᱠᱟᱛᱮᱫ ᱪᱮᱫ ᱞᱮᱠᱟ ᱟᱹᱭᱠᱟᱹᱭ ᱵᱩᱡ ᱠᱮᱫᱟ ᱵᱤᱱ
ᱦᱮᱸ ᱦᱮᱸ ᱟᱹᱰᱤ ᱵᱮᱥ ᱜᱮᱞᱤᱧ ᱵᱩᱡᱷᱟᱹᱣ ᱠᱮᱫᱟ
ᱦᱚᱸ
ᱦᱮᱸ ᱜᱟᱞᱢᱟᱨᱟᱣ ᱠᱟᱛᱮᱜ ᱢᱟ ᱵᱚᱭᱮᱥ ᱢᱟ ᱟᱹᱰᱤ ᱠᱚᱢ ᱜᱮ ᱟᱹᱭᱠᱟᱹᱜ ᱠᱟᱱ ᱛᱟᱵᱮᱱᱟ ᱛᱚ ᱟᱹᱰᱤ ᱠᱟᱹᱴᱤᱡ ᱜᱮ ᱵᱚᱭᱮᱥ ᱫᱚ ᱟᱹᱭᱠᱟᱹᱜ ᱠᱟᱱ ᱛᱟᱵᱮᱱᱟ
ᱟᱨ ᱟᱵᱮᱱ ᱫᱚᱵᱮᱱ ᱵᱟᱯᱞᱟ ᱵᱟᱲᱟ ᱟᱠᱟᱱᱟ ᱥᱮ ᱵᱟ ᱟᱹᱣᱨᱤ ᱥᱮ ᱵᱮᱱ ᱚᱞ ᱯᱟᱲᱦᱟᱜ ᱠᱟᱱᱟ ᱱᱤᱛᱚᱜ ᱫᱚ
ᱱᱤᱛᱳᱜ ᱫᱚ ᱚᱞ ᱯᱟᱲᱦᱟᱜ ᱠᱟᱱ ᱜᱮᱭᱟᱞᱤᱧ ᱟᱹᱣᱨᱤ ᱵᱟᱯᱞᱟ ᱡᱚᱱᱚᱜ ᱟᱞᱤᱧ
ᱟᱪᱪᱷᱟ ᱟᱪᱪᱷᱟ ᱟᱪᱪᱷᱟ ᱴᱷᱤᱠᱟᱹᱱ ᱜᱮᱭᱟ ᱟᱫᱚ ᱱᱤᱛᱚᱜ ᱫᱚ ᱱᱤᱡᱮᱨ ᱠᱟᱴᱟ ᱨᱮᱜᱮ ᱵᱟᱵᱮᱱ ᱛᱤᱸᱜᱩ ᱞᱮᱱᱠᱷᱟᱱ ᱫᱚ ᱪᱮᱫ ᱞᱮᱠᱟᱛᱮᱵᱮᱱ ᱵᱟᱯᱞᱟᱼᱟ ᱵᱟᱝᱠᱷᱟᱱ ᱞᱟᱦᱟ ᱫᱚ ᱱᱤᱡᱮ ᱠᱟᱴᱟ ᱨᱮᱜᱮ ᱠᱟᱹᱣᱰᱤ ᱠᱚᱦᱚᱸ ᱟᱹᱰᱤ ᱞᱟᱹᱠᱛᱤ ᱠᱟᱱᱟ ᱡᱚᱛᱚ ᱨᱮᱜᱮ ᱟᱹᱰᱤ ᱞᱟᱹᱠᱛᱤ ᱠᱟᱱᱟ
ᱦᱩᱸ
ᱦᱚᱭ ᱟᱨ ᱡᱟᱭᱜᱟ ᱡᱚᱢᱤ ᱫᱚ ᱦᱮᱱᱟᱜ ᱛᱟᱯᱮᱭᱟ ᱥᱮ ᱵᱟᱹᱱᱩᱜ ᱛᱟᱯᱮᱭᱟ ᱡᱟᱭᱜᱟ ᱡᱩᱢᱤ ᱫᱚ ᱦᱮᱱᱟᱜ ᱛᱟᱯᱮᱭᱟ ᱥᱮ ᱵᱟᱹᱱᱩᱜ ᱛᱟᱯᱮᱭᱟ
ᱢᱮᱱᱟᱜ ᱛᱟᱞᱮᱭᱟ
ᱟ ᱡᱚᱛᱚ ᱜᱮᱯᱮ ᱪᱟᱥᱚᱜ ᱪᱟᱥ ᱡᱩᱢᱤ ᱠᱟᱱᱟ ᱦᱮᱸ ᱡᱟᱭᱜᱟ ᱠᱚ ᱟᱪᱪᱷᱟ ᱟᱪᱪᱷᱟ ᱟᱪᱪᱷᱟ ᱟᱪᱪᱷᱟ ᱟᱞᱮᱵᱥᱮᱫ ᱢᱟ ᱠᱚᱱᱚ ᱡᱟᱭᱜᱟ ᱡᱩᱢᱤ ᱜᱮ ᱟᱞᱮᱭᱟᱜ ᱢᱟ ᱵᱟᱹᱱᱩᱜ ᱛᱟᱞᱮᱭᱟ ᱡᱟᱹᱥᱛᱤ ᱢᱟ ᱯᱚᱨᱮ ᱫᱟᱜ ᱜᱮ ᱢᱟᱞᱮ ᱵᱟᱹᱱᱩᱜ ᱛᱟᱞᱮᱭᱟ ᱜᱚᱜᱚ ᱵᱟᱵᱟᱜ ᱜᱮ ᱞᱟᱦᱟᱨᱮ ᱵᱟᱠᱚ ᱫᱚᱦᱚ ᱟᱠᱟᱫ ᱞᱮᱭᱟ
ᱚ
ᱦᱩᱸ
ᱦᱳᱭ ᱚᱱᱟᱛᱮ ᱚᱠᱛᱚ ᱢᱟ ᱯᱨᱟᱭ ᱥᱮᱥ ᱥᱮ ᱢᱩᱪᱟᱹᱫᱚᱜ ᱠᱟᱱ ᱛᱟᱞᱟᱝ-ᱟ ᱦᱟᱸᱜ ᱟᱡᱛᱮᱜᱮ ᱠᱟᱴᱟᱜ ᱛᱟᱞᱟᱝ ᱟ ᱡᱟᱦᱟᱱᱟᱜ ᱮᱢ ᱞᱟᱹᱭ ᱠᱷᱟᱱ ᱞᱟᱹᱭ ᱛᱟᱞᱟᱝ ᱢᱮ
ᱞᱟᱹᱭ ᱠᱷᱟᱱ ᱟᱹᱭᱩᱵ ᱵᱮᱲᱟ ᱡᱩᱫᱤ ᱜᱚᱝᱠᱮ ᱯᱷᱤᱨᱤ ᱛᱟᱦᱮᱱ ᱠᱟᱱᱟᱮᱢ ᱛᱟᱦᱚᱞᱮ ᱠᱷᱟᱱ ᱯᱷᱳᱱᱟᱹᱧ ᱢᱮ ᱛᱟᱞᱟᱝ ᱵᱩᱡᱫᱟᱢ ᱜᱚᱢᱠᱮ
ᱦᱮᱸ ᱴᱷᱤᱠᱜᱮᱭᱟ ᱟᱵᱮᱱ ᱦᱳᱣᱟᱴᱥᱮᱯ ᱨᱮ ᱟᱵᱮᱱ ᱢᱮᱥᱮᱡᱽ ᱠᱮ ᱵᱮᱱ ᱦᱮᱸ
ᱦᱮᱸ ᱦᱮᱸ ᱦᱮᱸ
ᱦᱩᱸ ᱴᱷᱤᱠ ᱜᱮᱭᱟ ᱟᱹᱰᱤ ᱢᱟ